ᱟᱸᱡᱚᱢᱚᱜ ᱠᱟᱱᱟ ᱜᱚᱢᱠᱮ ᱟᱪᱪᱷᱟ ᱱᱟᱯᱟᱭ ᱜᱮ?
ᱦᱮᱸ ᱱᱟᱯᱟᱭ ᱜᱮ ᱢᱮᱱᱟᱜ ᱞᱤᱧᱟ᱾ ᱟᱹᱵᱤᱱ ᱜᱮ ᱪᱮᱜᱠᱟ?
ᱟᱹᱞᱤᱧ ᱦᱚᱸ ᱱᱟᱯᱟᱭ ᱜᱮ
ᱳ ᱛᱟᱞᱦᱮ ᱫᱟᱜ ᱡᱟᱹᱲᱤ ᱠᱚ
ᱫᱟᱜ ᱡᱟᱹᱲᱤ ᱠᱚ ᱦᱚᱜ-ᱚᱭ ᱡᱟᱹᱯᱩᱜ ᱟᱨᱟᱢᱵᱷᱚᱣ ᱠᱟᱜ-ᱟᱭ ᱪᱷᱤᱴᱤᱠ ᱪᱷᱤᱴᱤᱠᱮ ᱫᱟᱜ ᱫᱟᱭ᱾
ᱚ ᱦᱮᱸ ᱛᱚ
ᱟᱨ ᱛᱟᱞᱮ ᱪᱟᱥ ᱠᱷᱚᱡ ᱛᱤᱱᱟᱹᱜ ᱥᱟᱺᱜᱤᱧ ᱵᱮᱱ ᱞᱟᱦᱟ ᱠᱮᱫᱟ?
ᱪᱟᱥ ᱠᱚᱫᱚ ᱦᱚᱸᱜ-ᱚᱭ ᱫᱷᱩᱨᱟᱹᱣ ᱦᱩᱭ ᱟᱠᱟᱱᱟ, ᱦᱚᱸᱜ-ᱚᱭ ᱱᱤᱛᱳᱜ ᱱᱟᱦᱮᱞᱤᱧ ᱟᱲᱟᱜ ᱟᱹᱜᱩ ᱠᱮᱫᱟᱞᱤᱧ
ᱟᱪᱪᱷᱟ ᱵᱟ ᱟᱹᱵᱤᱱ ᱫᱚ ᱵᱷᱟᱜᱤ ᱵᱤᱱ ᱠᱟᱹᱢᱤ ᱠᱮᱫᱟ, ᱛᱤᱱᱟᱹᱜ ᱵᱤᱱ ᱥᱤ ᱠᱮᱫᱟ ᱠᱷᱮᱛ ᱛᱟᱦᱞᱮ?
ᱵᱮᱥᱤ ᱫᱚᱢ ᱵᱟᱨᱭᱟ ᱜᱟᱱᱤᱧ ᱞᱚᱥᱚᱜ ᱦᱚᱴᱚ ᱠᱟᱫᱟ᱾
ᱟᱪᱪᱷᱟ ᱟᱪᱷᱟ ᱛᱟ ᱠᱟᱹᱢᱤᱱ ᱠᱚᱫᱚᱵᱮᱱ ᱞᱟᱜᱟᱣ ᱠᱟᱜ ᱠᱚᱣᱟ ᱯᱟᱞᱮᱱ ᱥᱮ ᱵᱟᱝ?
ᱦᱮᱸ ᱠᱟᱹᱢᱤᱱ ᱠᱚ ᱞᱟᱜᱟᱣ ᱠᱟᱱᱟ ᱠᱚ᱾ ᱠᱟᱹᱢᱤᱱ ᱟᱫᱚ ᱟᱹᱞᱤᱧ ᱫᱚ ᱱᱚᱛᱮ ᱰᱟᱝᱨᱟ ᱠᱚᱞᱤᱧ ᱟᱲᱟᱜ ᱠᱟᱜ ᱠᱚᱣᱟ
ᱟᱪᱪᱷᱟ ᱟᱪᱪᱷᱟ ᱵᱷᱟᱜᱤ ᱜᱮ ᱛᱤᱱᱟᱹᱜ ᱰᱟᱝᱨᱟ ᱛᱟᱯᱮ ᱦᱳ
ᱰᱟᱝᱨᱟ ᱯᱩᱱᱡᱚᱲ ᱢᱮᱱᱟᱜ ᱠᱚᱣᱟ
ᱯᱩᱱ ᱡᱚᱲ
ᱦᱮᱸ ᱟᱫᱚ ᱛᱮᱦᱮᱧ ᱫᱚ ᱵᱟᱨ ᱡᱚᱲ ᱛᱮᱜᱮᱞᱤᱧ ᱥᱟᱨᱟᱣ ᱠᱮᱫᱟ ᱠᱟᱹᱢᱤ ᱟᱫᱚ ᱩᱱᱟᱹᱜ ᱫᱚ ᱵᱟᱹᱞᱤᱧ ᱡᱚᱲᱟᱣ ᱞᱮᱫ ᱠᱚᱣᱟ ᱟᱨᱚ ᱩᱱᱠᱩ ᱦᱟᱹᱱᱠᱩ ᱤᱭᱟᱹ ᱠᱚ ᱵᱟᱠᱚ ᱦᱮᱡ ᱟᱠᱟᱱᱟ ᱩᱸ ᱢᱩᱱᱤᱥ ᱢᱩᱱᱤᱥ ᱢᱩᱱᱤᱥ ᱵᱷᱤᱛᱟᱹ ᱞᱟᱜ ᱢᱩᱱᱤᱥ ᱠᱚ ᱵᱟᱠᱚ ᱦᱮᱡ ᱞᱮᱱᱟ
ᱡᱟᱭᱦᱳᱠ ᱟᱞᱮ ᱥᱮᱫ ᱫᱚ ᱦᱟᱯᱮ ᱵᱟᱯᱞᱟ ᱚᱲᱟᱜ ᱥᱤᱡᱤᱱ ᱦᱮᱡ ᱟᱠᱟᱱᱟ ᱟᱫᱚ ᱵᱟᱯᱞᱟ ᱚᱲᱟᱜ ᱥᱮᱫ ᱞᱤᱧ ᱛᱟᱦᱮᱸ ᱠᱟᱱᱟ ᱠᱟᱹᱴᱤᱡ ᱚᱱᱛᱮ ᱥᱚᱵᱽᱡᱤ ᱠᱚ ᱜᱮᱫ ᱵᱟᱲᱟ ᱦᱚᱴᱚ ᱦᱳᱭᱱᱟ ᱚᱱᱛᱮ ᱵᱟᱝ ᱥᱩᱨ ᱨᱮᱦᱚᱸ ᱛᱚ ᱵᱟᱝ ᱜᱟᱱᱚᱜ-ᱟ ᱥᱮ ᱵᱟᱝ ᱟᱹᱛᱳ ᱨᱮᱱᱟᱜ ᱠᱟᱹᱢᱤ ᱠᱟᱱᱟ ᱛᱟᱦᱚᱞᱮ ᱚᱱᱛᱮ ᱯᱷᱳᱱ ᱦᱮᱡ ᱠᱟᱛᱮ ᱱᱚᱜ-ᱚᱭ ᱟᱫᱚ ᱰᱟᱝᱨᱟ ᱠᱚ ᱠᱟᱹᱴᱤᱡ ᱟᱹᱛᱤᱧ ᱦᱩᱭᱩᱜ ᱠᱟᱱᱟ
ᱟᱪᱪᱷᱟ ᱦᱮᱸᱛᱚ ᱵᱟᱯᱞᱟ ᱚᱲᱟᱜ ᱦᱚᱸ ᱥᱩᱨᱩᱜ ᱜᱤ ᱦᱩᱭᱩᱜ ᱟᱛᱚ ᱢᱚᱬᱮ ᱦᱚᱲᱟᱜ ᱯᱟᱨ ᱠᱟᱱᱟ ᱦᱮᱸ
ᱮᱠᱫᱚᱢ ᱢᱚᱬᱮ ᱦᱚᱲᱟᱜ ᱵᱮᱯᱟᱨ ᱚᱸᱰᱮ ᱪᱟᱞᱟ ᱛᱚ ᱦᱩᱭᱩᱜ ᱜᱮᱭᱟ ᱦᱮᱸᱥᱮ ᱵᱟᱝ ᱢᱤᱫ ᱜᱷᱟᱹᱲᱤᱡ ᱨᱮᱦᱚᱸ ᱡᱟᱜ ᱠᱟᱹᱴᱤᱡ ᱠᱚᱢᱚ ᱠᱟᱹᱢᱤ ᱜᱚᱲᱚ
ᱦᱮᱸ ᱛᱚ ᱦᱮᱸ ᱛᱚ
ᱟᱫᱚ ᱫᱚᱢᱮ ᱞᱚᱥᱚᱫ ᱦᱳ ᱥᱟᱡᱟᱣ ᱫᱚᱠᱚ ᱥᱟᱡᱟᱣ ᱠᱟᱜ ᱜᱮᱭᱟ ᱟᱨ ᱪᱮᱫ ᱵᱤᱱ ᱞᱟᱹᱭᱟ ᱫᱚᱢᱮ ᱞᱚᱥᱚᱜ ᱠᱟᱱᱟ
ᱟᱫᱚ ᱡᱟᱹᱯᱩᱫ ᱨᱮᱫᱭ ᱟᱨᱟᱢᱵᱚᱠᱟᱜ ᱵᱚᱱᱟ ᱡᱟᱹᱯᱩᱫ
ᱛᱟᱦᱚᱞᱮ ᱵᱩᱨᱩ ᱵᱚᱸᱜᱟ ᱛᱚ ᱯᱟᱨᱚᱢ ᱱᱟ ᱟᱫᱚ ᱵᱤᱱ ᱪᱟᱞᱟᱣ ᱞᱮᱱᱟ ᱥᱮ ᱵᱟᱝ ᱵᱩᱨᱩ ᱵᱚᱸᱜᱟ
ᱪᱟᱞᱟᱣᱱᱟᱞᱤᱧ
ᱵᱟ ᱛᱟᱦᱞᱮ ᱪᱮᱫᱞᱮᱠᱟ ᱢᱟᱱᱮ ᱦᱚᱲ ᱠᱚ ᱦᱩᱭᱱᱟ ᱵᱩᱨᱩ ᱵᱚᱸᱜᱟ
ᱠᱷᱟᱪᱮ ᱦᱚᱲ ᱠᱚ ᱦᱩᱭ ᱞᱮᱱ ᱫᱚ ᱫᱚᱢᱮ ᱫᱚᱢᱮ
ᱟᱪᱪᱷᱟ ᱛᱟᱦᱚᱞᱮ ᱞᱮᱸᱡᱮᱫ ᱵᱟᱲᱟ ᱠᱚᱵᱤᱱ ᱧᱮᱞ ᱞᱮᱫ ᱠᱚᱣᱟ ᱥᱮ ᱵᱟᱝ ᱫᱚᱢᱮ ᱠᱚ ᱞᱮᱸᱡᱮᱫ ᱫ ᱞᱟᱹᱭ ᱫᱚᱠᱚ
ᱞᱮᱸᱡᱮᱫ ᱞᱮᱸᱡᱮᱫ ᱠᱟᱱ ᱜᱮᱭᱟ ᱞᱮᱸᱡᱮᱫ ᱫᱚ ᱟᱫᱚ ᱟᱞᱤᱧ ᱫᱚ ᱢᱤᱫᱷᱟᱣᱜᱮᱞᱤᱧ ᱨᱠᱟᱞᱮᱱᱟ ᱵᱟᱞᱤᱧ ᱨᱠᱟᱞᱱᱟ ᱯᱚᱨᱮᱛᱮ ᱫᱚ ᱠᱷᱟᱪᱤ ᱫᱟᱜ ᱠᱮᱫᱟᱭ ᱛᱚ ᱚᱱᱛᱮ ᱫᱚ
ᱪᱮᱫ ᱢᱮᱱᱟᱜᱼᱟ
ᱪᱮᱛᱟᱱ ᱨᱮ ᱚᱱᱠᱟ ᱵᱚᱸᱜᱟ ᱵᱩᱨᱩ ᱠᱚ ᱠᱚᱨᱟᱣ ᱜᱮᱭᱟ ᱠᱚ ᱟᱨ ᱧᱮᱞ ᱡᱚᱱᱟᱜ ᱠᱚ ᱢᱮᱱᱟᱜ-ᱟ ᱥᱟᱺᱜᱤᱧ ᱥᱟᱺᱜᱤᱧ ᱧᱮᱞᱚᱜ ᱠᱟᱱᱟ ᱡᱟᱭᱜᱟ ᱠᱚ
ᱟᱪᱪᱷᱟ ᱟᱪᱪᱷᱟ ᱵᱷᱟᱜᱤ ᱜᱮ ᱟᱹᱞᱤᱧ ᱦᱚᱸ ᱪᱟᱞᱟᱜ ᱞᱤᱧ ᱢᱚᱱᱮ ᱞᱮᱫᱟ ᱫᱚᱢᱮᱫᱟᱜ ᱟᱫᱚ ᱵᱟᱹᱞᱤᱧ ᱢᱚᱱᱮᱭᱮᱫᱟ ᱟᱫᱚ ᱵᱟᱹᱞᱤᱧ ᱪᱟᱞᱟᱣ ᱞᱮᱱᱟᱞᱤᱧ ᱮᱠᱟᱞᱛᱮ ᱯᱚᱨᱮᱛᱮ ᱯᱟᱴᱟᱵᱤᱫᱟᱹ ᱜᱮᱞᱤᱧ ᱫᱟᱲᱟᱭᱚᱜ-ᱟ ᱵᱷᱟᱜᱮ ᱧᱚᱜ
ᱦᱮᱸ ᱦᱮᱸ ᱦᱮᱸ ᱟᱹᱵᱤᱱ
ᱵᱩᱨᱩ ᱵᱚᱸᱜᱟ ᱵᱤᱱ ᱪᱟᱞᱟᱜᱼᱟ ᱚᱱᱮ ᱞᱚᱥᱚᱫ ᱨᱮᱫᱚ ᱟᱫᱚ ᱵᱮᱥ ᱴᱷᱤᱠ ᱵᱟᱭ ᱵᱩᱡᱷᱟᱹᱜ ᱠᱟᱱᱟ ᱟᱫᱚ ᱵᱟᱞᱤᱧ ᱪᱟᱞᱟᱣ ᱞᱮᱱᱟ᱾
ᱟᱪᱪᱷᱟ ᱟᱪᱪᱷᱟ ᱦᱮᱸᱛᱚ ᱟᱹᱞᱤᱧ ᱫᱤᱱ ᱠᱟᱞᱚᱢ ᱵᱟᱹᱞᱤᱧ ᱪᱟᱞᱟᱣ ᱞᱮᱱᱛᱮ ᱱᱮᱥ ᱞᱤᱧ ᱪᱟᱞᱟᱣ ᱞᱮᱱᱟ᱾
ᱟᱪᱪᱷᱟ ᱟᱪᱪᱷᱟ ᱛᱟᱦᱚᱞᱮ ᱡᱟᱦᱟᱱᱟᱜ ᱚᱱᱠᱟ ᱥᱟᱢᱟᱱ ᱠᱚᱵᱤᱱ ᱦᱟᱛᱟᱣ ᱟᱹᱜᱩ ᱠᱮᱫᱟ ᱥᱮ ᱥᱩᱫᱩ ᱱᱟᱜ ᱜᱮᱵᱤᱱ ᱪᱟᱞᱟᱣ ᱞᱮᱱᱟ᱾
ᱱᱤᱭᱟᱹ ᱪᱟᱞᱟᱣ ᱞᱮᱱᱟᱞᱤᱧ ᱟᱨᱠᱤ ᱧᱮᱞ ᱜᱮ ᱟᱫᱚ ᱱᱚᱣᱟ ᱤᱭᱟᱹ ᱠᱚᱠᱚ ᱞᱟᱹᱭᱮᱫᱟ ᱪᱚ ᱛᱟᱦᱚᱞᱮ ᱵᱚᱱ ᱪᱟᱞᱟᱣ ᱦᱤᱡᱩᱜᱼᱟ ᱟᱫᱚ ᱚᱱᱮ ᱚᱱᱠᱟ ᱫᱚ ᱵᱟᱝ ᱦᱟᱛᱟᱣ ᱦᱩᱭᱩ ᱟᱠᱟᱱᱟ ᱮᱢᱟᱱ ᱛᱮᱱᱚᱜ
ᱟᱪᱪᱷᱟ ᱟᱪᱪᱷᱟ ᱟᱪᱪᱷᱟ ᱯᱟᱹᱦᱤᱞ ᱦᱟᱱᱮ ᱤᱭᱟᱹ ᱴᱚᱯᱤ ᱠᱚ ᱵᱟᱝ ᱧᱟᱢᱚᱜᱼᱟ ᱱᱮᱛᱟᱨ ᱵᱩᱨᱩ ᱵᱚᱸᱜᱟ ᱠᱚᱨᱮ ᱦᱟᱱᱮ ᱪᱮᱫ ᱠᱚ ᱞᱟᱹᱭᱟ ᱵᱤᱨ ᱨᱮ ᱥᱟᱠᱟᱢ ᱧᱚᱜ ᱫᱚ ᱦᱟᱱᱮ ᱴᱩᱯᱤ ᱠᱚ ᱵᱮᱱᱟᱣ ᱫᱚ।
ᱦᱮᱸ ᱧᱟᱢᱚᱜ ᱠᱟᱱ ᱜᱮᱭᱟ। ᱦᱮᱸ ᱦᱮᱸ ᱧᱟᱢᱚᱜ ᱠᱟᱱ ᱜᱮᱭᱟ। ᱦᱳᱭ ᱦᱳᱭ ᱦᱳᱭ ᱧᱟᱢᱚᱜ ᱠᱟᱱ ᱜᱮᱭᱟ᱾ ᱜᱷᱩᱝᱜᱩ ᱥᱟᱠᱟᱢ ᱨᱮᱱᱟᱜ ᱠᱚ ᱞᱟᱹᱭ। ᱵᱟᱞᱤᱧ ᱠᱩᱞᱤ ᱟᱠᱟᱫ ᱠᱚᱣᱟ ᱫᱟᱢ ᱠᱚᱫᱚ ᱵᱟᱹᱞᱤᱧ ᱦᱟᱛᱟᱣ ᱞᱮᱫᱟ ᱱᱚᱣᱟ ᱼᱼ ᱵᱟᱹᱞᱤᱧ ᱠᱩᱞᱤ ᱞᱮᱫ ᱠᱚᱣᱟ।
ᱟᱞᱮ ᱥᱮᱫ ᱫᱚ ᱛᱟᱦᱮᱸᱜ ᱠᱟᱱᱟ ᱦᱳ ᱟᱫᱚ ᱪᱮᱫ ᱵᱤᱱ ᱞᱟᱹᱭᱟ ᱱᱮᱛᱟᱨ ᱫᱚ ᱦᱟᱯᱲᱟᱢ ᱠᱚ ᱵᱟᱹᱱᱩᱜ ᱠᱚᱣᱟ ᱛᱚ। ᱦᱟᱯᱲᱟᱢ ᱠᱚᱠᱚ ᱵᱮᱱᱟᱣ ᱵᱟᱲᱟᱭᱮᱫ ᱛᱟᱦᱮᱸᱜᱼᱟ᱾ ᱟᱫᱚ ᱱᱮᱛᱟᱨ ᱫᱚ ᱱᱤᱡᱮ ᱫᱚ ᱵᱮᱱᱟᱣ ᱦᱚᱸ ᱵᱟᱝ ᱼᱼ ᱥᱮᱬᱟ ᱦᱩᱭ ᱞᱮᱱᱟ ᱦᱟᱯᱲᱟᱢ ᱠᱚᱴᱷᱮᱱ ᱟᱫᱚ ᱚᱱᱮ ᱟᱨᱠᱤ ᱠᱤᱷ ᱠᱤᱨᱤᱧ ᱜᱮ ᱟᱫᱚ
ᱟ ᱦᱮᱸ ᱦᱮᱸ ᱦᱮᱸ ᱛᱚ।
ᱵᱟᱠᱷᱟᱱ ᱚᱱᱟ ᱦᱚᱨᱚᱜ ᱠᱟᱛᱮᱫ ᱥᱤᱭᱳᱜ ᱟᱹᱰᱤ ᱡᱩᱛ।
ᱦᱮᱸ ᱡᱩᱛ ᱜᱮᱭᱟ ᱟᱹᱞᱤᱧ ᱫᱚᱞᱤᱧ ᱧᱮᱞ ᱵᱟᱲᱟ ᱟᱠᱟᱫ ᱠᱚᱣᱟ ᱠᱤᱱᱛᱩ ᱵᱟᱞᱤᱧ ᱤᱭᱟᱹ ᱟᱠᱟᱫᱟ ᱟᱨᱠᱤ।
ᱟᱪᱪᱷᱟ ᱟᱪᱪᱷᱟ᱾ᱟᱹᱞᱤᱧ ᱦᱚᱸ ᱥᱮᱫᱟᱭ ᱫᱟᱫᱩ ᱛᱟᱦᱮᱸ ᱠᱟᱱ ᱨᱮ ᱚᱱᱟ ᱴᱩᱯᱤ ᱫᱚᱞᱤᱧ ᱧᱮᱞ ᱞᱮᱫᱟ᱾ ᱚᱲᱟᱜ ᱨᱮᱫᱚ ᱼᱼ ᱛᱟᱦᱮᱸᱜ ᱠᱟᱱᱟ ᱟᱫᱚ ᱫᱤᱱ ᱫᱤᱱ ᱛᱮ ᱟᱹᱰᱤ ᱫᱤᱱ ᱦᱩᱭᱱᱟ ᱛᱚ ᱚᱠᱟ ᱥᱮᱫᱮᱱ ᱪᱚᱝ ᱟᱫᱚ
ᱦᱩᱸ ᱦᱩᱸ ᱟᱨ ᱚᱱᱟ ᱫᱚ ᱦᱟᱱᱮ ᱜᱷᱩᱸᱜᱩ ᱦᱚᱸ ᱜᱟᱱᱚᱜ ᱜᱮᱭᱟ ᱪᱮᱛᱟ
ᱦᱮᱸ ᱜᱩᱝᱜᱩ ᱦᱚᱸ ᱡᱟᱦᱟᱸ ᱞᱮᱠᱟ ᱵᱤᱱ ᱵᱮᱱᱟᱣᱟ
ᱦᱮᱸ ᱚᱸ ᱟᱨ ᱚᱱᱟᱫᱚ ᱚᱱᱟ ᱠᱚᱢᱟ ᱯᱟᱴᱟᱵᱤᱸᱫᱟᱹ ᱠᱚᱨᱮ ᱦᱚᱸᱠᱚ ᱟᱠᱷᱨᱤᱧ।
ᱦᱮᱸ ᱯᱟᱴᱟᱵᱤᱫᱷᱟᱹ ᱨᱮᱠᱚ ᱟᱠᱷᱨᱤᱧᱟ ᱟᱫᱚ ᱱᱤᱛᱚᱜ ᱫᱚ ᱫᱟᱜ ᱥᱤᱡᱤᱱ ᱛᱚ ᱟᱨᱚ ᱵᱮᱥᱤ ᱠᱚ ᱦᱟᱛᱟᱣᱟ ᱦᱮᱸᱥᱮ ᱵᱟᱝ।
ᱦᱮᱸ ᱦᱮᱸ ᱦᱮᱸ
ᱟᱫᱚ ᱚᱠᱚᱭ ᱫᱚ ᱦᱚᱭᱛᱳ ᱚᱲᱟᱜ ᱨᱮ ᱫᱚᱦᱚ ᱞᱟᱹᱜᱤᱫ ᱢᱟᱱᱮ ᱡᱷᱚᱛᱚ ᱦᱚᱲ ᱛᱚ ᱚᱱᱠᱟ ᱪᱟᱥ ᱠᱟᱹᱢᱤ ᱨᱮᱫᱚ ᱵᱟᱠᱚ ᱵᱮᱵᱚᱦᱟᱨᱟ᱾ ᱢᱟᱱᱮ ᱧᱮᱞ ᱡᱚᱝ ᱟᱨᱠᱤ ᱢᱚᱸᱡᱽ ᱵᱩᱡᱷᱟᱹᱜᱼᱟ ᱦᱮᱸ ᱥᱮ ᱵᱟᱝ।
ᱦᱮᱸ ᱠᱚᱛᱮ ᱜᱤᱞᱟᱹ ᱫᱚᱠᱚ ᱪᱟᱞᱟᱜ ᱜᱮᱭᱟ ᱚᱱᱟᱛᱮ ᱡᱟᱦᱟᱸ ᱛᱮ ᱦᱚᱨᱚᱜ ᱠᱟᱛᱮ ᱦᱚᱸ।
ᱦᱩᱸ ᱦᱩᱸ ᱟᱹᱰᱤ ᱢᱚᱸᱡᱽ ᱮᱠᱫᱚᱢ ᱚᱱᱟ ᱯᱟᱹᱦᱤᱞ ᱡᱤᱱᱤᱥ ᱠᱟᱱᱟ ᱦᱳ ᱚᱱᱟ
ᱦᱚᱸ ᱦᱚᱸ ᱵᱟᱝ ᱚᱱᱟ ᱠᱚᱫᱚ ᱵᱟᱝ ᱵᱟᱹᱜᱤ ᱜᱮ ᱵᱷᱟᱹᱜᱤᱭᱟ।
ᱦᱩᱸ ᱦᱩᱸ ᱛᱟᱦᱟᱞᱮ ᱟᱵᱤᱱ ᱚᱱᱟ ᱠᱚᱫᱚ ᱦᱟᱯᱲᱟᱢ ᱠᱚᱠᱚ ᱵᱮᱱᱟᱣ ᱦᱚᱴᱚ ᱟᱠᱟᱜ ᱯᱮᱭᱟ ᱥᱮ ᱵᱟᱝ?
ᱵᱟᱝᱟ ᱵᱮᱱᱟᱣ ᱫᱚ ᱟᱫᱚ ᱵᱟᱠᱚ ᱵᱮᱱᱟᱣ ᱦᱚᱴᱚ ᱠᱟᱫᱟ ᱦᱚᱴᱚ ᱫᱚ᱾ ᱟᱫᱚ ᱚᱠᱚᱭ ᱟᱠᱚᱣᱟᱜ ᱢᱮᱱᱟᱜᱼᱟ ᱧᱮᱞ ᱟᱠᱟᱫ ᱠᱚᱣᱟᱞᱤᱧ ᱢᱮᱱᱟᱜ ᱛᱟᱠᱚᱣᱟ᱾ ᱚᱠᱚᱭ ᱠᱚᱫᱚ ᱠᱚ ᱠᱤᱨᱤᱧ ᱟᱹᱜᱩ ᱠᱟᱣᱱᱤᱜ-ᱟ ᱠᱚ ᱵᱮᱱᱟᱣ ᱟᱠᱟᱫᱟ᱾
ᱟᱪᱪᱷᱟ ᱟᱪᱪᱷᱟ᱾ ᱢᱚᱡᱽ ᱜᱮ ᱱᱚᱣᱟ ᱛᱚ ᱟᱹᱰᱤ ᱢᱚᱡᱽ ᱠᱟᱛᱷᱟ ᱠᱟᱱᱟ ᱦᱮᱸ ᱥᱮ ᱵᱟᱝ।
ᱦᱩᱸ ᱦᱩᱸ ᱢᱮᱱᱟᱜ ᱫᱚ ᱢᱮᱱᱟᱜᱼᱟ ᱵᱟᱝ ᱫᱚ ᱵᱟᱝ ᱟᱹᱞᱤᱧ ᱦᱚᱞᱤᱧ ᱧᱮᱞ ᱵᱟᱲᱟ ᱟᱠᱟᱫ ᱜᱮᱭᱟ। ᱟᱫᱚ ᱟᱹᱞᱤᱧ ᱵᱟᱹᱞᱤᱧ ᱦᱟᱛᱟᱣ ᱞᱮᱫᱟ ᱪᱮᱫ ᱪᱚᱞᱤᱧ ᱢᱚᱱᱮ ᱠᱮᱫᱟ ᱵᱟᱹᱞᱤᱧ ᱦᱟᱛᱟᱣ ᱞᱮᱫᱟ ᱟᱫᱚ।
ᱦᱟᱛᱟᱣ ᱠᱮᱭᱟᱵᱤᱱ ᱦᱳ᱾ ᱠᱟᱹᱢᱤ ᱨᱮ ᱞᱟᱜᱟᱣ ᱠᱚᱜ ᱛᱟᱹᱵᱤᱱᱟ।
ᱦᱟᱛᱟᱣ ᱦᱩᱭᱩᱜᱼᱟ ᱮᱨᱯᱚᱨ ᱠᱷᱚᱱᱟᱜ ᱫᱚ ᱵᱷᱟᱜᱤ ᱜᱮᱭᱟ ᱛᱚ᱾ ᱦᱚᱸ ᱦᱚᱸ
ᱛᱟᱦᱟᱞᱮ ᱪᱮᱫ ᱠᱚ ᱛᱮᱵᱮᱱ ᱪᱟᱞᱟᱣ ᱞᱮᱱᱟ ᱵᱩᱨᱩ ᱯᱟ ᱫᱚ?
ᱮᱢᱱᱤ ᱜᱟᱹᱰᱤ ᱛᱮ ᱪᱟᱞᱟᱣ ᱦᱩᱭ ᱞᱮᱱᱟ ᱱᱤᱡᱮᱨᱟᱜ ᱜᱟᱹᱰᱤ ᱛᱮᱜᱮ᱾ ᱦᱮᱸ
ᱵᱷᱟᱲᱟ ᱞᱮᱫᱟ ᱯᱮ ᱜᱟᱹᱰᱤ ᱫᱚ?
ᱵᱟᱝ ᱦᱚᱸ ᱱᱤᱡᱮᱨᱟᱜ ᱜᱟᱹᱰᱤ ᱛᱮᱜᱮ ᱢᱮᱱᱟᱜ ᱫᱚ।
ᱟᱪᱪᱷᱟ ᱟᱪᱪᱷᱟ, ᱡᱟᱭᱦᱳᱠ ᱟᱫᱚ ᱛᱤᱱᱟᱹᱜ ᱦᱚᱲᱯᱮ ᱪᱟᱞᱟᱣ ᱞᱮᱱᱟᱭ ᱮᱠᱮᱞᱟ ᱜᱮ ᱥᱮ ᱥᱟᱸᱜᱮ ᱧᱚᱜ ᱜᱮ?
ᱦᱩᱸ ᱥᱟᱸᱜᱮ ᱜᱮ ᱥᱟᱛ ᱟᱴ ᱡᱚᱱ ᱜᱟᱱ ᱠᱚ ᱦᱩᱭᱩᱜᱼᱟ ᱪᱟᱞᱟᱣ ᱠᱟᱱᱟᱞᱮ
ᱵᱷᱟᱜᱮ ᱜᱮ ᱢᱚᱡᱽ ᱜᱮ ᱟᱹᱰᱤ ᱢᱚᱡᱽ।
ᱦᱩᱸ ᱦᱩᱸ
ᱛᱟᱦᱟᱞᱮ ᱥᱤᱛᱩᱝ ᱮᱼᱟ ᱥᱮ ᱵᱟᱝ ᱥᱮ ᱛᱮᱦᱮᱧ ᱦᱚᱸ ᱫᱟᱜ ᱮ ᱟᱞᱮᱥᱮᱫ ᱡᱟᱹᱯᱩᱫᱮᱟᱭ?
ᱵᱟᱝ ᱧᱮᱞ ᱱᱚᱛᱮ ᱫᱚ ᱥᱤᱛᱩᱝ ᱠᱟᱫᱟᱭ ᱟᱨᱠᱤ ᱡᱟᱹᱯᱩᱫ ᱫᱚ ᱚᱱᱮ ᱥᱮᱛᱟᱜ ᱨᱮᱜᱮ ᱦᱩᱭ ᱞᱮᱱᱟ। ᱡᱚᱨᱚ ᱵᱟᱲᱟ ᱠᱮᱫᱟᱭ ᱚᱱᱟᱛᱮ ᱫᱚ ᱥᱤᱛᱩᱝ ᱠᱟᱫᱟᱭ᱾
ᱟᱪᱪᱷᱟ ᱟᱪᱪᱷᱟ ᱟᱨ ᱟᱞᱚᱵᱤᱱ ᱞᱟᱹᱭᱟ ᱵᱟᱯᱞᱟ ᱚᱲᱟᱜ ᱨᱮᱦᱚᱸ ᱱᱚᱛᱮ ᱵᱷᱤᱲ ᱱᱚᱛᱮ ᱢᱟᱱᱮ ᱱᱚᱜᱼᱚᱭ ᱡᱮ ᱮᱦᱚᱵ ᱟᱠᱟᱱᱟ ᱦᱟᱸᱜ ᱱᱚᱣᱟ ᱫᱚ ᱵᱷᱤᱲ ᱛᱟᱦᱮᱱ ᱜᱮᱭᱟ ᱟᱫᱚ ᱚᱱᱛᱮ ᱵᱟᱝ ᱪᱟᱞᱟᱣ ᱨᱮᱦᱚᱸ ᱵᱟᱝ ᱜᱟᱱᱚᱜᱼᱟ ᱜᱟᱯᱟ ᱦᱟᱸᱜ ᱟᱨᱚ ᱵᱷᱤᱲ ᱵᱟᱨᱮᱛᱚᱜ ᱪᱟᱞᱟᱜ ᱦᱩᱭᱩᱜᱼᱟ᱾
ᱚᱸᱻ ᱟᱪᱪᱷᱟ ᱟᱪᱪᱷᱟ ᱦᱮᱸ ᱦᱮᱸ ᱚᱱᱟ ᱦᱚᱸ ᱪᱟᱞᱟᱜ ᱫᱚᱨᱠᱟᱨ ᱜᱮ ᱠᱟᱱᱟ ᱦᱮᱸ ᱦᱩᱸ ᱦᱩᱸ ᱦᱩᱸ, ᱟᱫᱚ ᱱᱚᱣᱟ ᱟᱥᱟᱲ ᱵᱚᱸᱜᱟ ᱵᱟᱯᱞᱟ ᱫᱚ ᱚᱝᱠᱟ ᱜᱮ ᱫᱟᱜ ᱡᱟᱹᱯᱩᱫ ᱠᱚ ᱦᱩᱭᱩᱜ ᱜᱮᱭᱟ ᱛᱚ? ᱦᱩᱸ᱾
ᱟᱹᱞᱤᱧ ᱞᱮᱸᱡᱮᱜ ᱧᱩᱨᱦᱩᱭᱮᱱᱟ
ᱦᱸ- ᱦᱸ ᱟᱪᱪᱷᱟ ᱦᱩᱸ
ᱛᱟᱦᱚᱞᱮ ᱟᱯᱮ ᱥᱮᱫ ᱫᱚ ᱵᱟᱨᱩ ᱵᱤᱞᱤ ᱠᱚ ᱢᱮᱱᱟᱜ ᱟᱥᱮ ᱵᱟᱹᱝ ᱦᱳ?
ᱵᱟᱨᱩ ᱵᱚᱞᱮ ᱢᱮᱱᱟᱜ-ᱟ? ᱢᱮᱱᱟᱜ ᱜᱮᱭᱟ ᱩᱸᱜᱻ ᱟᱫᱚ ᱩᱱᱟᱹᱜ ᱫᱚ ᱵᱟᱹᱱᱩᱜ-ᱟ ᱠᱷᱩᱵ ᱠᱚᱢ ᱜᱮ ᱵᱟᱨᱭᱟ ᱯᱮᱭᱟ ᱫᱟᱨᱮ ᱢᱮᱱᱟᱜᱼᱟ ᱜᱤᱫᱽᱨᱟᱹ ᱠᱚᱠᱚ ᱼᱼ ᱫᱮᱡᱚᱜ ᱜᱮᱭᱟ ᱟᱨ ᱚᱱᱮ ᱵᱟᱹᱨᱩ ᱛᱟᱦᱮᱱᱟᱥᱮ ᱟᱫᱚ ᱠᱚ ᱯᱮᱴᱮᱡ ᱤᱭᱟᱹᱭ ᱜᱮᱭᱟ। ᱢᱩᱰᱨᱤᱟᱹ ᱪᱟᱵᱟ ᱠᱟᱫᱟ ᱠᱚ᱾
ᱟᱪᱪᱷᱟ ᱚᱱᱠᱟ ᱵᱮᱯᱟᱨ᱾ ᱟᱞᱮ ᱥᱮᱫ ᱦᱚᱸ ᱵᱟᱨᱩ ᱫᱟᱨᱮ ᱼᱼ ᱱᱚᱛᱮ ᱫᱚ ᱢᱮᱱᱟᱜ ᱦᱳ ᱟᱫᱚ ᱢᱟᱜ ᱚᱠᱚᱭ ᱫᱚᱠᱚ ᱢᱟᱜ ᱜᱤᱰᱤ ᱠᱟᱜ ᱠᱟᱱᱟ᱾
ᱟᱪᱪᱷᱟ ᱦᱮᱸ ᱦᱮᱸ ᱵᱟᱝ ᱟᱫᱚ ᱜᱤᱫᱽᱨᱟᱹ ᱠᱚᱠᱚ ᱡᱚᱢ ᱵᱟᱲᱟ ᱜᱤᱫᱽᱨᱟᱹ ᱠᱚᱠᱚ ᱡᱚᱢ ᱵᱟᱲᱟᱭ ᱜᱮᱭᱟ ᱛᱚ ᱱᱚᱛᱮ ᱫᱚ ᱟᱫᱚ ᱵᱟᱠᱚ ᱢᱟᱜ ᱟᱠᱟᱫᱟ ᱢᱟᱜ ᱫᱚ᱾
ᱟᱪᱪᱷᱟ ᱟᱪᱪᱷᱟ, ᱟᱞᱮ ᱥᱮᱫ ᱫᱚ ᱟᱹᱰᱤ ᱢᱟᱨᱮ ᱫᱟᱨᱮ ᱠᱟᱱᱟ ᱦᱳ, ᱟᱹᱰᱤ ᱢᱟᱨᱟᱝ ᱫᱟᱨᱮ᱾ ᱯᱨᱟᱭ ᱦᱟᱯᱲᱟᱢ ᱠᱚᱦᱚᱸ ᱯᱟᱹᱦᱤᱞ ᱠᱷᱚᱱᱟᱜ ᱫᱟᱨᱮ ᱠᱟᱱᱟ᱾
ᱦᱮᱸ ᱦᱮᱸ ᱦᱮᱸ ᱱᱚᱛᱮ ᱦᱚᱸ ᱢᱮᱱᱟᱜ ᱜᱮᱭᱟ ᱯᱟᱹᱦᱤᱞ ᱫᱟᱨᱮ ᱠᱚ ᱡᱮᱢᱚᱱ ᱢᱮᱱᱟᱜᱼᱟ ᱦᱟᱱᱮ ᱠᱩᱫᱽ ᱵᱤᱞᱤ ᱫᱟᱨᱮ ᱠᱚ᱾ ᱦᱩᱸ ᱢᱟᱨᱮ ᱢᱟᱨᱮᱭᱟᱜ ᱢᱮᱱᱟᱜ ᱜᱮᱭᱟ ᱫᱟᱨᱮ ᱠᱚᱫᱚ ᱡ
ᱥᱮᱬᱟ ᱥᱮᱬᱟ ᱡᱚᱜ ᱫᱚᱦᱳ ᱪᱮᱫ ᱠᱷᱫ ᱠᱚ ᱞᱟᱹᱭ ᱫᱚ ᱟᱯᱮᱥᱮᱫ ᱢᱮᱱᱟᱜ-ᱟ?
ᱦᱮᱸ ᱢᱮᱱᱟᱜ-ᱟ ᱥᱮᱬᱟ ᱠᱳᱫ ᱠᱟᱹᱴᱤᱡ ᱠᱳᱫ ᱪᱮᱫ ᱪᱮ
ᱪ ᱥᱚ ᱠᱳᱫ ᱥᱮᱛᱟ ᱠᱳᱫ ᱥᱮ ᱪᱮᱫᱠᱟ ᱵᱟᱠᱚ ᱞᱟᱹᱭᱟ ᱪᱟᱰᱩᱵ ᱠᱚ ᱡᱟᱭᱦᱳᱠ᱾
ᱦᱳᱭ ᱦᱳᱭ ᱢᱮᱱᱟᱜ ᱫᱚ ᱢᱮᱱᱟᱜ-ᱟ ᱜᱟᱰᱟ ᱫᱷᱟᱨᱮ ᱠᱚᱨᱮ ᱜᱟᱰᱟ ᱢᱮᱱᱟᱜ-ᱟ ᱛᱚ ᱢᱟᱨᱟᱝ ᱧᱚᱜ ᱜᱟᱰᱟ ᱜᱮ ᱟᱫᱚ ᱜᱟᱰᱟ ᱫᱷᱟᱨᱮ ᱠᱚᱨᱮᱱᱟᱜ ᱢᱮᱱᱟᱜ ᱜᱮ᱾
ᱵᱷᱟᱜᱮ ᱜᱮ ᱟᱹᱞᱤᱧ ᱦᱚᱸ ᱯᱟᱹᱦᱤᱞ ᱞᱤᱧ ᱡᱚᱢ ᱵᱟᱲᱟ ᱟᱠᱟᱫ ᱜᱮᱭᱟ ᱟᱫᱚ ᱱᱮᱛᱟᱨ ᱫᱚ ᱟᱞᱮᱥᱮᱫ ᱫᱚ ᱫᱟᱨᱮ ᱠᱚ ᱢᱟᱜ ᱪᱟᱵᱟ ᱟᱠᱟ-ᱟ ᱚᱠᱟᱨᱮᱵᱤᱱ ᱧᱟᱢᱟ᱾
ᱦᱩᱸ
ᱟᱨ ᱛᱟᱞᱦᱮ ᱦᱮᱸ
ᱟᱫᱚ ᱥᱚᱠ ᱡᱤᱱᱤᱥ ᱫᱚ ᱚᱱᱟ ᱡᱚᱢᱜᱮ ᱢᱟᱱᱮ ᱡᱚᱠᱷᱚᱱ ᱠᱟᱛᱷᱟ ᱨᱮ ᱵᱟᱠᱚ ᱞᱟᱹᱭᱟ᱾ ᱩᱸᱻ ᱩᱞ ᱵᱮᱞᱮ ᱞᱮᱱᱠᱷᱟᱱ ᱩᱞ ᱫᱚ ᱡᱚᱢ ᱦᱩᱭᱩᱜ ᱜᱮᱭᱟ ᱠᱟᱱᱴᱷᱟᱲ ᱵᱮᱞᱮ ᱞᱮᱱᱠᱷᱟᱱ ᱠᱟᱱᱴᱷᱟᱲ ᱫᱚ ᱡᱚᱢ ᱦᱩᱭᱩᱜ ᱜᱮᱭᱟ ᱚᱱᱮ ᱚᱱᱠᱟ ᱟᱨᱠᱤ
ᱦᱩᱸ ᱟᱪᱪᱷᱟ ᱛᱟᱞᱦᱮ ᱯᱩᱴᱠᱟᱹ ᱠᱚᱠᱚ ᱚᱢᱚᱱᱚᱜ ᱠᱟᱱᱟ ᱥᱮ ᱵᱟᱝ ᱯᱩᱴᱠᱟᱹ ᱩᱫᱹ ᱠᱚ
ᱯᱩᱴᱠᱟᱹ ᱦᱮᱸ ᱮᱸ ᱯᱩᱴᱠᱟᱹ ᱠᱚ ᱚᱢᱚᱱᱚᱜ ᱠᱟᱱ ᱜᱮᱭᱟ ᱚᱵᱚᱥᱚᱹ᱾
ᱟᱪᱪᱷᱟ ᱟᱹᱞᱤᱧ ᱵᱟᱲᱟᱭᱟ ᱵᱤᱱ ᱦᱚᱞᱟᱱᱚᱜ ᱚᱱᱠᱟ ᱢᱮᱨᱚᱢ ᱜᱩᱯᱤ ᱞᱤᱧ ᱪᱟᱞᱟᱣ ᱟᱠᱟᱱᱟ
ᱦᱮᱸ
ᱛᱟᱦᱚᱞᱮ ᱜᱟᱡᱟᱲᱨᱮ ᱢᱮᱨᱚᱢ ᱟᱠᱚᱴ ᱠᱟᱱ ᱛᱟᱦᱮᱱᱼᱟ᱾
ᱟᱪᱪᱷᱟ
ᱟᱫᱚ ᱠᱷᱟᱱ ᱫᱚᱢᱮ ᱵᱷᱮᱵᱷᱟᱜ ᱠᱟᱱᱟᱭ ᱟᱨᱠᱤ ᱢᱮᱨᱚᱢ ᱵᱷᱮᱵᱟᱳ ᱛᱚ ᱫᱚᱢᱮ ᱟᱫᱚᱞᱤᱧ ᱢᱟᱥᱮ ᱱᱩᱭ ᱡᱟᱞᱟ ᱦᱚᱲ ᱫᱚ᱾ ᱢᱮᱭᱟ ᱟᱞᱤᱧ ᱡᱚᱠᱷᱚᱱᱞᱤᱧ ᱩᱭᱩᱝᱫᱟ᱾ ᱜᱟᱡᱟᱲ ᱨᱮ ᱳ ᱵᱟᱵᱟ! ᱫᱚᱢᱮ ᱩᱫ ᱫᱚ ᱫᱚᱢᱮᱞᱤᱧ ᱦᱟᱞᱟᱝᱟᱱᱟ ᱦᱚᱞᱟ᱾
ᱟᱪᱪᱷᱟ ᱳᱫ ᱳᱫ ᱚᱢᱚᱱᱚᱜ ᱠᱟᱱᱟ
ᱦᱮᱸ ᱚᱨ ᱛᱳᱫ ᱳᱫ ᱡᱟᱦᱟᱸ ᱫᱚᱠᱚ ᱞᱟᱹᱭᱟ ᱡᱮᱞᱮᱧ ᱡᱮᱞᱮᱧ ᱦᱮᱸ ᱟᱫᱚ ᱦᱟᱹᱱᱤ ᱱᱟᱹᱭ ᱠᱚᱨᱮᱧ ᱮᱢ ᱵᱟᱲᱟᱫ ᱠᱚᱣᱟ ᱠᱟᱹᱴᱤᱡ᱾
ᱚ ᱟᱪᱪᱷᱟ ᱦᱮᱸ ᱛᱚ ᱟᱸ ᱯᱩᱴᱠᱟᱹ ᱯᱟᱸᱡᱟ ᱠᱚ ᱪᱟᱞᱟᱣ ᱞᱮᱱᱟ ᱱᱚᱸᱰᱮ ᱦᱚᱸ ᱟ ᱟᱫᱚ ᱠᱷᱟᱪᱷᱤ ᱠᱚ ᱟᱹᱜᱩ ᱟᱹᱜᱩ ᱞᱮᱫ ᱠᱚᱣᱟ ᱠᱚ, ᱥᱮᱛᱟᱜ ᱵᱮᱲᱟ ᱵᱟᱡᱟᱨ ᱥᱮᱫ ᱠᱚ ᱤᱫᱤᱭᱮᱫ ᱠᱮ ᱠᱚᱣᱟ ᱠᱟᱹᱴᱤᱡ ᱟᱨ ᱠᱟᱹᱴᱤᱡ ᱥᱳᱲᱮ ᱵᱟᱲᱟ ᱦᱩᱭᱱᱟ
ᱟᱪᱪᱷᱟ ᱟᱞᱮ ᱦᱚ ᱯᱷᱩᱴᱠᱟᱹ ᱫᱚ ᱧᱟᱢᱚᱜ ᱠᱟᱱ ᱜᱮᱭᱟ ᱠᱚ ᱟᱫᱚ ᱟᱹᱞᱤᱧ ᱫᱚ ᱵᱤᱨ ᱥᱮᱫ ᱫᱚ ᱟᱨᱤᱞᱤᱧ ᱪᱟᱞᱟᱜᱼᱟ᱾ ᱢᱚᱱᱮ ᱫᱚᱞᱤᱧ ᱪᱟᱞᱟᱜᱼᱟᱞᱤ ᱦᱟᱸ ᱯᱷᱩᱴᱠᱟ. ᱦᱟᱞᱟᱝ ᱫᱚᱢᱮᱞᱤᱧ ᱵᱟᱲᱟᱭ ᱟᱹᱞᱤᱧ ᱫᱚ᱾ ᱟᱹᱰᱤ ᱨᱟᱹᱥᱠᱟᱹᱞᱤᱤᱧ ᱵᱩᱡᱟᱹᱟ ᱯᱩᱴᱠᱟᱹ ᱦᱟᱞᱟᱝ ᱚᱱᱮ ᱵᱟᱝ ᱧᱟᱢ ᱧᱟᱢᱛᱮ ᱟᱨᱚᱵᱤᱱ ᱧᱤᱧᱟᱢᱜ ᱠᱟ ᱠᱚᱣᱟ
ᱦᱮᱸ ᱦᱮᱸ ᱦᱳᱭ ᱤᱱᱴᱟᱨᱮᱥ ᱵᱩᱡᱷᱟᱹᱜ ᱜᱮᱭᱟ ᱦᱮᱸ ᱡᱟᱦᱟᱱ ᱡᱤᱱᱤᱥ ᱜᱮ ᱢᱤᱫᱷᱟᱣ ᱧᱟᱢ ᱞᱮᱠᱷᱟᱱ ᱵᱷᱟᱜᱮ ᱜᱮ ᱵᱩᱡᱷᱟᱹᱜᱼᱟ ᱟᱨᱠᱤ ᱯᱷᱚᱨᱛᱤ ᱧᱚᱜ
ᱠᱚᱛᱮᱠ ᱫᱚ ᱢᱤᱫ ᱫᱷᱟᱨᱮ ᱟᱹᱰᱤ ᱩᱛᱟᱹᱨ ᱠᱚ ᱛᱟᱦᱮᱱᱟ ᱥᱮ ᱢᱤᱫ ᱤᱭᱟᱹ ᱪᱮᱫᱠᱟ ᱠᱚ ᱞᱮ ᱢᱤᱫ ᱪᱩᱯᱩᱜ ᱜᱟᱱ ᱢᱤᱫ ᱢᱤᱫᱴᱟᱝ ᱤᱭᱟᱹ ᱴᱷᱮᱱ ᱜᱮ ᱡᱩᱫᱤ ᱰᱤᱱ ᱛᱟᱲᱟᱣ ᱠᱚᱜᱣᱟ
ᱛᱟᱦᱮᱱ ᱜᱮᱭᱟ ᱠᱚ ᱛᱟᱦᱮᱱ ᱜᱮᱭᱟ ᱠᱚ ᱟᱹᱞᱤᱧ ᱞᱤᱧ ᱟᱞᱤᱧ ᱦᱚᱞᱤᱧ ᱪᱟᱞᱟᱣ ᱵᱟᱲᱟᱜ ᱢᱟᱱᱮ ᱵᱤᱨ ᱠᱚᱞᱤᱧ ᱪᱟᱞᱟᱣ ᱵᱟᱲᱟᱜ ᱜᱮᱭᱟ ᱛᱚ ᱮᱢᱱᱤ ᱠᱟᱴᱠᱚᱢ ᱢᱟᱜ ᱤᱭᱟᱹ ᱠᱚᱢᱟ ᱧᱟᱢ ᱵᱟᱲᱟᱭ ᱜᱮᱭ ᱯᱟᱞᱟ ᱠᱚ ᱢᱟᱜ ᱧᱟᱢ ᱵᱟᱲᱟ ᱠᱚᱜᱮᱭᱟᱞᱤᱧ ᱟᱫᱚ ᱛᱮᱦᱮᱧ ᱦᱚᱞᱟ ᱫᱚ
ᱥᱮ ᱵᱟᱝ
ᱥᱟᱨᱡᱚᱢ ᱵᱤᱫ ᱫᱚ ᱵᱟᱹᱱᱩᱜᱼᱟ
ᱟᱪᱪᱷᱟ
ᱠᱷᱩᱵ ᱠᱚᱢ ᱜᱮ ᱥᱟᱺᱜᱤᱧ ᱨᱮ ᱢᱮᱱᱟᱜᱼᱟ ᱟᱫᱚ ᱚᱱᱛᱮ ᱠᱷᱚᱱᱟᱜ ᱠᱚ ᱟᱹᱜᱩᱭᱟ ᱟᱫᱚ ᱥᱩᱨ ᱨᱮᱫᱚ ᱚᱱᱠᱟᱱ ᱰᱩᱝᱨᱤ ᱞᱮᱠᱟ ᱵᱤᱨ ᱢᱮᱱᱟᱜᱼᱟ ᱵᱟᱪᱠᱚᱢ ᱵᱟᱲᱜᱮ ᱠᱚ ᱢᱮᱱᱟᱜᱼᱟ ᱟᱫᱚ ᱤᱭᱟᱹ ᱠᱚᱫᱚ ᱵᱟᱹᱱᱩᱜᱼᱟ ᱚᱱᱮ ᱥᱟᱨᱡᱚᱢ ᱰᱤᱨ ᱨᱮᱫᱚ
ᱥᱩᱛᱟ. ᱢ ᱵᱟᱨᱮᱜᱮ ᱱᱮᱛᱟᱨ ᱩᱭᱤᱧ ᱫᱟᱠᱚ ᱥᱮ ᱵᱟᱝ ᱱᱮᱛᱟᱨ ᱢᱟᱱᱮ ᱞᱟᱦᱟᱛᱮ ᱟᱹᱞᱤᱧ ᱯᱟᱹᱦᱤᱞ ᱦᱚᱸ ᱧᱮᱞ ᱠᱟᱫᱟᱞᱤᱧ ᱠᱤᱪᱷᱩᱩᱜᱟᱱ ᱟᱹᱛᱩ ᱠᱚᱨᱮᱜ ᱪᱟᱞᱟᱣ ᱵᱟᱲᱟ ᱦᱩᱭ ᱠᱟᱱᱟ ᱯᱮᱲᱟ ᱦᱤᱨᱤ ᱠᱚ ᱟᱫᱚ ᱠᱩᱞᱦᱤ ᱨᱮ ᱟᱹᱰᱤ ᱢᱚᱸᱡ ᱠᱚ ᱤᱭᱟᱹ ᱛᱮᱧ ᱠᱟᱜ ᱟᱨᱠᱚ ᱤᱭᱟᱹᱭᱟ ᱢᱟᱱᱮ ᱟᱱᱮ ᱢᱤᱫᱴᱮᱱ ᱟ ᱟᱹᱪᱩᱨ ᱛᱮᱱᱟᱜ ᱛᱟᱦᱮᱱᱟ ᱟᱹᱰᱤ ᱪᱮᱨᱦᱟ ᱠᱟᱴ ᱨᱮᱱᱟᱜ
ᱦᱮᱸ ᱦᱮᱸ ᱜᱷᱟᱰᱨᱤ ᱜᱷᱟᱰᱨᱤ
ᱦᱳᱭ ᱦᱳᱭ ᱜᱷᱟᱰᱨᱤ
ᱦᱳᱭ ᱦᱳᱭ ᱢᱮᱱᱟᱜᱼᱟ ᱢᱮᱱᱟᱜᱼᱟ ᱱᱤᱡᱮᱨᱟᱜ ᱫᱚ ᱢᱮᱱᱟᱜᱼᱟ ᱚᱱᱟ ᱠᱚ ᱵᱟᱪ ᱼᱼᱠᱚᱢ ᱵᱟᱲᱜᱮ ᱢᱮᱱᱟᱜ ᱛᱚ ᱟᱹᱰᱤ ᱟᱫᱚ ᱵᱟᱪᱠᱚᱢ ᱟᱠᱠᱷᱨᱤᱧ ᱦᱩᱭ ᱠᱟᱱᱟ ᱱᱤᱭᱟᱹ ᱫᱷᱟᱣ ᱫᱚ
ᱟᱪᱪᱷᱟ ᱟᱪᱪᱷᱟ ᱢᱚᱸᱡ ᱜᱮ
ᱦᱩᱸ ᱦᱩᱸ ᱵᱟᱠᱷᱟᱱ ᱵᱟᱪᱠᱚᱢ ᱠᱚ ᱜᱷᱟᱰᱨᱤ ᱦᱩᱭᱩᱜ ᱜᱮᱭᱟ
ᱟᱪᱪᱷᱟ ᱟᱪᱪᱷᱟ ᱟᱹᱵᱤᱱ ᱵᱟᱪᱠᱚᱢ ᱵᱤᱱ ᱩᱧ ᱫᱟᱲᱮᱭᱟᱜ ᱜᱮᱭᱟ?
ᱦᱮᱸ ᱩᱧ ᱜᱮᱭᱟᱞᱤᱧ ᱟᱹᱞᱤᱧ ᱦᱚᱸ ᱟᱨ ᱫᱩᱲᱩᱵ ᱫᱩᱲᱩᱵ ᱚᱲᱟᱜ ᱨᱮ ᱪᱮᱫ ᱵᱤᱱ ᱦᱮᱸ ᱫᱩᱲᱩᱵ ᱜᱟᱹᱰᱨᱤ ᱠᱚ ᱢᱮᱱᱟᱜᱼᱟ ᱡᱷᱚᱛᱚ ᱜᱮ ᱢᱮᱱᱟᱜᱼᱟ ᱟᱫᱚ ᱚᱲᱟᱜ ᱨᱮ ᱫᱩᱲᱩᱵ ᱫᱩᱲᱩᱵ ᱪᱤᱠᱟᱹᱭᱟᱵᱤᱱ ᱢᱟᱱᱮ ᱟᱨᱠᱤ ᱥᱤᱡᱤᱱ ᱨᱮ ᱩᱧ ᱦᱩᱭᱩᱜ ᱜᱮᱭᱟ
ᱦᱮᱸ ᱦᱮᱸ ᱦᱮᱸ ᱫᱟᱢ ᱪᱮᱫ ᱞᱮᱠᱟ ᱚᱱᱟ ᱵᱟᱵᱮᱨ ᱠᱚ
ᱦ ᱟᱹᱞᱤᱧ ᱱᱤᱭᱟᱹ ᱫᱷᱟᱣ ᱞᱤᱧ ᱟᱠᱷᱨᱤᱧ ᱠᱮᱫᱟ ᱵᱟᱨᱥᱚ ᱴᱟᱠᱟ ᱠᱮᱡᱤ
ᱚ ᱠᱮᱡᱤ ᱦᱤᱥᱟᱹᱵᱽ ᱠᱚ ᱟᱠᱤᱨᱧᱟ ᱚᱱᱟ ᱫᱚ ᱵᱟᱝ
ᱦᱮᱸ ᱦᱮᱸ ᱦᱤᱥᱟ. ᱵ ᱤᱧ
ᱟᱪᱪᱷᱟ ᱩᱧ ᱠᱟᱛᱮ ᱵᱟᱝ ᱵᱷᱟᱜᱮ ᱜᱮ ᱵᱷᱟᱜᱮ ᱜᱮ ᱟᱪᱪᱷᱟ ᱪᱮᱫ ᱢᱟᱱᱮ ᱚᱱᱟ ᱠᱚᱫᱚ ᱪᱮᱫ ᱠᱟᱹᱢᱤ ᱨᱮ ᱞᱟᱜᱟᱜ ᱜᱮᱭᱟ ᱢᱟᱱᱮ ᱚᱱᱠᱟ ᱵᱟᱪᱠᱚᱢ ᱵᱟᱵᱮᱨᱫᱚ
ᱵᱟᱪᱠᱚᱢ ᱵᱟᱵᱮᱟᱨ ᱵᱚᱦᱩ ᱠᱟᱹᱢᱤ ᱨᱮ ᱞᱟᱜᱟᱜ ᱦᱳ ᱯᱟᱨᱠᱚᱢ ᱛᱦᱮᱠᱮ ᱟᱹᱰᱤ ᱨᱚᱠᱚᱢ ᱚᱲᱟᱜ ᱫᱟᱵ ᱡᱟᱨ ᱡᱮᱨ ᱡᱟᱦᱟᱸᱭ ᱞᱟᱜᱟᱣ ᱫᱟᱲᱮᱭᱟᱜ ᱠᱟᱱᱟ ᱟᱨᱠᱤ
ᱚ ᱛᱚ ᱟᱹᱰᱤ ᱢᱤᱫᱴᱮᱱ ᱵᱷᱟᱜᱮ ᱡᱤᱱᱤᱥ ᱠᱟᱱᱟ ᱛᱚ ᱦᱮᱸ ᱥᱮ ᱵᱟᱝ
ᱦᱮᱸ ᱵᱷᱟᱜᱤ ᱡᱤᱱᱤᱥ ᱜᱮᱭᱟ ᱵᱟᱪᱠᱚᱢ ᱵᱟᱝ ᱧᱟᱢᱚᱜᱼᱟ
ᱚ
ᱚᱝᱠᱟ ᱦᱮᱸ ᱟᱫᱚ ᱟᱹᱵᱤᱱ ᱦᱮᱸ ᱦ ᱟᱵᱤᱱ ᱥᱮᱫ ᱟᱯᱮ ᱚᱱᱛᱮ ᱫᱚ ᱵᱟᱹᱱᱩᱜᱼᱟ ᱵᱟᱪᱠᱚᱢ
ᱟᱞᱮᱥᱮᱫ ᱵᱟᱪᱠᱚᱢ ᱫᱚ ᱵᱟᱝᱦᱚ ᱟᱞᱮ ᱥᱮᱫ ᱫᱚ ᱵᱟᱠᱚ ᱪᱟᱥᱟ ᱵᱟᱪᱠᱚᱢ ᱫᱚ
ᱦᱮᱸ ᱛᱚ
ᱟᱞᱮᱥᱮᱫ ᱫᱚ ᱵᱟᱹᱱᱩᱜᱼᱟ
ᱵᱟᱠᱷᱟᱱ ᱵᱟᱪᱠᱚᱢ ᱫᱚ ᱟᱹᱰᱤ
ᱡᱚᱢ ᱛᱤ ᱵᱟᱹᱥᱭᱟᱢ ᱠᱚᱫᱚ ᱦᱩᱭᱱᱟ?
ᱦᱮᱸ ᱵᱟᱹᱥᱭᱟᱹᱢ ᱠᱚᱫᱚ ᱦᱩᱭ ᱵᱟᱲᱟ ᱧᱚᱜ ᱠᱟᱱ ᱜᱮᱭᱟ᱾
ᱟᱪᱪᱷᱟ ᱟᱪᱪᱷᱟ ᱢᱚᱸᱡᱽ ᱜᱮ ᱱᱚᱣᱟ ᱢᱟ